ᱦᱮᱞᱳ᱾
ᱦᱮᱸ ᱦᱮᱞᱳ᱾
ᱟᱞᱤᱧᱟᱜ ᱨᱚᱲ ᱟᱸᱡᱚᱢᱚᱜ ᱠᱟᱱᱟ?
ᱦᱮᱸ ᱟᱸᱡᱢᱚᱜ ᱠᱟᱱᱟ᱾ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱟᱪᱶᱷᱟ ᱪᱮᱫ ᱯᱮ ᱪᱤᱠᱟᱹᱭᱫᱟ?
ᱪᱮᱫ ᱦᱚᱸ ᱵᱟᱝᱟ ᱚᱱᱠᱟ ᱫᱩᱲᱩᱵ ᱵᱟᱲᱟ ᱦᱳᱭ ᱠᱟᱱᱟ᱾
ᱚ ᱟᱪᱪᱷᱟ ᱟᱪᱷᱟ᱾ ᱛᱟᱞᱦᱮ ᱡᱚᱢ ᱠᱚᱫᱚ ᱦᱩᱭᱱᱟ ᱥᱮ ᱵᱟᱝ?
ᱦᱚ ᱡᱚᱢ ᱠᱚᱫᱚ ᱦᱩᱭ ᱠᱟᱱᱟ᱾
ᱪᱮᱫ ᱯᱮ ᱩᱛᱩ ᱠᱮᱜ-ᱟ?
ᱛᱮᱦᱮᱱ ᱫᱚ ᱱᱚᱝᱠᱟ ᱦᱟᱹᱠᱩ ᱠᱚᱜᱮ ᱩᱛᱩ ᱵᱟᱲᱟ ᱦᱩᱭ ᱠᱟᱱ ᱛᱟᱦᱮᱸᱫ᱾
ᱚ ᱟᱪᱪᱷᱟ ᱟᱪᱪᱷᱟ ᱛᱟᱞᱦᱮ ᱦᱟᱹᱠᱩ ᱠᱚᱫᱚ ᱠᱤᱨᱤᱧ ᱦᱟᱹᱠᱩ ᱥᱮ ᱱᱚᱝᱠᱟ ᱵᱟᱹᱫᱽ ᱠᱷᱮᱛ ᱠᱚᱨᱮ ᱚᱝᱠᱟ ᱥᱟᱵ ᱟᱠᱟᱫ ᱠᱚᱣᱟ ᱯᱮ?
ᱛᱮᱦᱮᱱ ᱫᱚ ᱥᱟᱵ ᱜᱮ ᱥᱟᱵ ᱦᱩᱭ ᱠᱟᱱᱟ᱾ ᱛᱮᱦᱮᱱ ᱛᱟᱨᱟᱥᱤᱧ ᱵᱮᱲᱟ ᱠᱟᱹᱴᱤᱡ ᱱᱚᱝᱠᱟ ᱵᱟᱸᱫ ᱢᱮᱱᱟᱜ ᱛᱟᱞᱮᱭᱟ ᱛᱚ ᱚᱱᱟ ᱵᱟᱸᱫᱷ ᱥᱮᱱ ᱜᱮᱞᱮ ᱪᱟᱞᱟᱣ ᱞᱮᱱ ᱛᱟᱦᱮᱸᱫ᱾
ᱚ ᱟᱪᱪᱷᱟ ᱟᱪᱪᱷᱟ ᱛᱟᱞᱦᱮ ᱛᱟᱞᱦᱮ ᱟᱯᱮ ᱥᱮᱫᱟᱜ ᱦᱚᱭᱞᱚᱝ ᱠᱚᱫᱚ ᱪᱮᱫ ᱠᱟ ᱦᱚᱭ ᱦᱤᱥᱤᱫ ᱠᱚ?
ᱦᱚᱭ ᱦᱤᱥᱤᱫ ᱠᱚ ᱟᱫᱚ ᱛᱮᱦᱮᱧ ᱫᱚ ᱱᱟᱦᱜ ᱫᱟᱜ ᱵᱟᱲᱟ ᱞᱮᱜ-ᱟᱭ᱾ ᱛᱚ ᱟᱫᱚ ᱚᱱᱟ ᱠᱷᱟᱹᱛᱤᱨ ᱛᱚ ᱦᱟᱹᱠᱩ ᱠᱚᱞᱮ ᱥᱟᱵ ᱵᱟᱲᱟ ᱠᱮᱫ ᱠᱚᱣᱟ᱾ ᱫᱟᱜ ᱫᱚ ᱱᱟᱦᱜ ᱠᱟᱹᱴᱤᱡ ᱵᱷᱟᱜᱤ ᱜᱮ ᱫᱟᱮᱜ-ᱟᱭ ᱟᱞᱮ ᱥᱮᱱ ᱫᱚ᱾
ᱚ ᱟᱪᱪᱷᱟ ᱛᱟᱞᱦᱮ ᱦᱟᱹᱠᱳ ᱠᱚ ᱠᱟᱴᱠᱚᱢ ᱠᱚᱫᱚ ᱦᱟᱸᱜ ᱫᱚᱢᱮ ᱜᱮᱯᱮ ᱡᱚᱢ ᱵᱟᱲᱟᱭᱮᱜ ᱠᱚᱣᱟ ᱛᱟᱞᱦᱮ ᱟᱯᱮ ᱫᱚ᱾
ᱦᱩᱸ ᱢᱚᱴᱟ ᱢᱩᱴᱤ ᱚᱱᱠᱟ ᱫᱚ ᱡᱚᱢ ᱵᱟᱲᱟ ᱜᱮ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ, ᱦᱮᱸᱛᱚ᱾
ᱛᱚ ᱟᱯᱮᱥᱮᱱ ᱫᱚ ᱫᱟᱜ ᱫᱚ ᱵᱟᱭ ᱫᱟᱜ ᱵᱟᱲᱟᱭᱮᱜ-ᱟ ᱚᱱᱠᱟ?
ᱮᱸ ᱵᱟᱝᱟ ᱱᱚᱜ-ᱚᱭ ᱫᱟᱜ ᱫᱚ ᱱᱟᱦᱟᱜ ᱟᱹᱰᱤ ᱫᱤᱱ ᱨᱮᱜᱮ ᱫᱟᱜ ᱞᱮᱜ-ᱟ ᱚᱱᱠᱟ ᱯᱮ ᱯᱩᱱ ᱫᱤᱱ ᱱᱚᱜ-ᱚᱭ ᱦᱩᱭ ᱜᱚᱫ ᱮᱱᱟ ᱟᱹᱣᱨᱤᱼᱼ ᱥᱮᱨᱢᱟ ᱫᱟᱜ ᱡᱟᱹᱲᱤ ᱠᱚᱫᱚ ᱦᱟᱸᱜ ᱵᱟᱝ ᱦᱩᱭᱩᱜ ᱠᱟᱱᱟ ᱱᱮᱛᱟᱨ ᱫᱚ᱾
ᱟᱫᱚ ᱚᱱᱠᱟ ᱛᱮᱱᱟᱜ ᱨᱚ ᱨᱚᱦᱚᱭ ᱠᱳᱱᱳ ᱵᱟᱝ ᱪᱟᱞᱟᱜ ᱠᱟᱱᱟ ᱞᱟᱦᱟ ᱥᱮᱱ ᱫᱚ ᱦᱟᱸᱜ᱾
ᱦᱮᱸ ᱨᱚᱦᱚᱭ ᱠᱚᱫᱚ ᱦᱟᱸᱜ ᱵᱚᱱᱫᱚ ᱵᱟᱲᱟ ᱦᱩᱭ ᱠᱟ ᱡᱮ ᱜᱟᱹᱦᱤᱨ ᱠᱚᱣᱟᱜ ᱜᱮ ᱠᱟᱹᱴᱤᱡ ᱞᱮᱼᱼ ᱨᱚᱦᱚᱭ ᱵᱟᱲᱟ ᱟᱠᱟᱫᱟ ᱟᱨ ᱜᱷᱩᱴᱩ ᱥᱮᱱ ᱫᱚ ᱫᱟᱜ ᱠᱚ ᱵᱟᱝ ᱦᱚᱛᱮ ᱛᱮ ᱨᱚᱦᱚᱭ ᱵᱟᱞᱮ ᱫᱟᱲᱮ ᱠᱟᱫᱟ᱾
ᱩᱸ ᱟᱹᱰᱤ ᱱᱟᱯᱟᱭ ᱠᱟᱛᱷᱟ ᱜᱮ ᱛᱟᱦᱞᱮ᱾
ᱦᱮᱸ ᱦᱮᱸ᱾
ᱫᱟᱜ ᱵᱟᱝᱠᱷᱟᱱ ᱫᱚ ᱦᱟᱸᱜ ᱪᱟᱥ ᱠᱟᱹᱢᱤ ᱦᱚᱸ ᱱᱟᱦᱟᱸᱜ ᱵᱟᱝ ᱜᱟᱱᱚᱜ-ᱟ ᱛᱚ᱾
ᱦᱮᱸ ᱦᱮᱸ ᱫᱚ ᱛᱟᱦᱚᱞᱮ ᱟᱯᱮ ᱫᱚ ᱵᱚᱪᱷᱚᱨ ᱨᱮᱼᱼ ᱛᱤᱱᱟᱹᱜ ᱫᱷᱟᱣ ᱯᱮ ᱪᱟᱥᱟ?
ᱟᱞᱮ ᱫᱚ ᱵᱚᱪᱷᱚᱨ ᱨᱮ ᱵᱟᱨ ᱫᱷᱟᱣ ᱪᱟᱥ ᱜᱟᱱᱚᱜ ᱛᱟᱞᱮᱭᱟ ᱟᱞᱮᱭᱟᱜ,
ᱟᱪᱪᱷᱟ ᱟᱪᱪᱷᱟ ᱛᱟᱦᱚᱞᱮ ᱱᱟᱯᱟᱭ ᱜᱮ ᱟᱹᱰᱤ ᱵᱷᱟᱹᱜᱤ ᱜᱮᱭᱟ ᱛᱟᱦᱞᱮ ᱟᱯᱮ ᱥᱮᱱ ᱫᱚ ᱢᱟᱱᱮ ᱜᱟ ᱯᱟᱴᱟ ᱠᱚ ᱱᱟᱹᱭ ᱠᱚ ᱢᱟᱱᱮ ᱢᱮᱱᱟᱜ-ᱟ ᱥᱮᱪᱮᱫ ᱚᱱᱠᱟ ᱚ ᱟᱪᱪᱷᱟ ᱟᱪᱟ ᱟᱪᱪᱷᱟ ᱟᱪᱷᱟ᱾
ᱚᱱᱟ ᱛᱮᱜᱮ ᱵᱟᱨ ᱥᱤᱡᱤᱱ ᱞᱮ ᱪᱟᱥᱟ ᱚᱱᱟ
ᱦᱮᱸᱛᱚ ᱚᱱᱟ ᱫᱟᱜ ᱠᱚᱨᱮᱱᱟᱜ ᱥᱩᱵᱤᱫᱟ ᱛᱟᱦᱮᱸ ᱞᱮᱱᱠᱷᱟᱱ ᱛᱟᱞᱦᱮ ᱵᱟᱨ ᱴᱷᱤᱠ᱾ ᱪᱟᱥ ᱫᱚ ᱵᱷᱟᱜᱮ ᱜᱮ ᱜᱟᱱᱚᱜ-ᱟ ᱟᱨ ᱫᱟᱜ ᱠᱚᱨᱮᱱᱟᱜ ᱚᱱᱠᱟ ᱥᱩᱵᱤᱫᱷᱟ ᱵᱟᱝ ᱛᱟᱦᱮᱱ ᱠᱷᱟᱱ ᱛᱟᱦᱚᱞᱮᱼᱼ ᱟᱥᱟᱲ ᱵᱚᱸᱜᱟ ᱫᱤᱱᱜᱮ ᱡᱟᱦᱟᱸ ᱪᱟᱥ ᱦᱩᱭᱮᱱᱟ ᱟᱨ ᱵᱟ ᱵᱟᱝᱠᱷᱟᱱ ᱫᱚ ᱚᱱᱠᱟᱜᱮ ᱛᱟᱦᱮᱸᱭᱮᱱᱟ᱾
ᱦᱩᱸ᱾ ᱟᱫᱚ᱾ ᱟᱯᱮᱥᱮᱱ ᱫᱚ ᱱᱚᱝᱠᱟ ᱜᱚᱢᱦᱟ ᱯᱚᱨᱚᱵᱽ ᱠᱚ ᱵᱟᱝ ᱦᱩᱭᱩᱜ ᱵᱟᱲᱟᱭᱟ?
ᱦᱮᱸ ᱜᱳᱢᱦᱟ ᱯᱚᱨᱚᱵᱽ ᱠᱚ ᱦᱩᱭᱩᱜ ᱜᱮᱭᱟ ᱟᱞᱮ ᱥᱮᱱ ᱫᱚ ᱦᱳᱭ ᱫᱚ ᱾ ᱟᱫᱚ ᱱᱚᱣᱟ ᱫᱚ ᱱᱟᱜ ᱟᱵᱚ ᱥᱟᱱᱛᱟᱲ ᱠᱚᱣᱟᱜ ᱜᱚᱢᱦᱟ ᱯᱚᱨᱚᱵᱽ ᱠᱟᱱ ᱜᱮᱭᱟ ᱛᱟᱦᱞᱮᱼᱼ
ᱦᱩᱸ᱾
ᱯᱚᱨᱚᱵᱽ ᱫᱚ ᱱᱟᱦᱟᱜ ᱞᱮ ᱢᱟᱱᱟᱣ ᱵᱟᱲᱟᱭ ᱜᱮᱭᱟ ᱟᱞᱮ ᱫᱚ ᱾
ᱟᱫᱚ ᱥᱟᱱᱛᱟᱲ ᱦᱩᱭ ᱠᱟᱛᱮᱜ ᱡᱩᱫᱤ ᱥᱟᱱᱛᱟᱲᱟᱜ ᱯᱚᱨᱚᱵᱽ ᱡᱩᱫᱤ ᱵᱟᱢ ᱢᱟᱱᱟᱣ ᱞᱮᱜ-ᱟ ᱟᱫᱚ᱾ ᱥᱟᱱᱛᱟᱲ ᱦᱩᱭᱠᱟᱛᱮᱫ ᱫᱚ ᱪᱮᱫ ᱫᱚᱢ ᱠᱟᱹᱢᱤ ᱞᱮᱜᱼᱟ ᱥᱮ ᱪᱮᱫ᱾
ᱦᱮᱸ ᱦᱮᱸ ᱟᱵᱚ ᱥᱟᱱᱛᱟᱲᱟᱜ ᱯᱚᱨᱚᱵᱽ ᱨᱮ ᱡᱩᱫᱤ ᱥᱟᱱᱛᱟᱲᱼᱼ ᱵᱟᱢ ᱢᱟᱱᱟᱣ ᱛᱟᱦᱚᱞᱮ ᱥᱟᱱᱛᱟᱲ ᱫᱚ ᱱᱟᱦᱟᱜ ᱵᱟᱢ ᱵᱚᱞᱟᱜ ᱠᱟᱱᱟ ᱛᱟᱦᱚᱞᱮᱼᱼ ᱱᱚᱜᱼᱚᱭ ᱫᱤᱠᱩ ᱠᱚᱣᱟᱜ ᱫᱚ ᱫᱚᱢᱮ ᱥᱮᱴᱮᱨᱚᱜ ᱠᱟᱱᱟ ᱨᱟᱛ ᱢᱟᱛ ᱛᱟᱱᱮᱼᱼ ᱚᱱᱟ ᱠᱚᱫᱚ ᱨᱮᱱᱟᱜ ᱫᱚᱢᱮ ᱟᱵᱚ ᱥᱟᱱᱛᱟᱲ ᱠᱚᱨᱮᱱ ᱦᱚᱯᱚᱱ ᱦᱮᱸ᱾ ᱢᱟᱱᱮ ᱫᱚᱢᱮ ᱟᱵᱚ ᱥᱟᱱᱛᱟᱲ ᱠᱚᱜᱮ ᱫᱚᱢᱮ ᱚᱱᱟ ᱠᱚᱨᱮ ᱦᱟᱸᱜ ᱵᱚᱱ ᱧᱮᱞ ᱵᱟᱲᱟᱜᱼᱟ ᱢᱟᱱᱮ ᱫᱚᱢᱮ ᱠᱚ ᱪᱟᱞᱟᱜᱼᱟ ᱧᱮᱧᱮᱞ ᱠᱚ ᱤᱭᱟᱹ ᱠᱚ ᱛᱟᱦᱚᱞᱮᱼᱼ ᱩᱱᱫᱚ ᱱᱟᱜ ᱫᱚᱢᱮ ᱠᱚ ᱥᱩᱨᱩᱜ ᱠᱟᱱᱟ ᱛᱟᱦᱞᱮ ᱟᱵᱚᱣᱟᱜ ᱯᱚᱨᱚᱵᱽ ᱨᱮᱫᱚ ᱪᱮᱫᱟᱜ ᱵᱟᱵᱚ ᱥᱩᱨᱩᱜᱼᱟ ᱾
ᱦᱩᱸ᱾
ᱛᱟᱦᱚᱞᱮ ᱟᱯᱮᱫᱚ ᱜᱚᱢᱦᱟ ᱠᱚᱫᱚ᱾ ᱪᱮᱫᱠᱟᱯᱮ ᱯᱚᱨᱚᱵᱽ ᱯᱮ ᱢᱟᱱᱟᱣ ᱵᱟᱲᱟᱭᱟ ᱜᱚᱢᱦᱟ ᱨᱮ ᱫᱚ᱾
ᱦᱮᱸ ᱜᱚᱢᱦᱟᱼᱼ ᱚᱱᱟᱫᱚ ᱞᱮᱴᱚ ᱯᱤᱴᱷᱟᱹᱠᱚ ᱱᱟᱦᱟᱜ ᱠᱚ ᱚᱲᱟᱜ ᱦᱚᱲ ᱠᱚ ᱠᱚᱨᱟᱣ ᱵᱟᱲᱟᱭᱟ ᱠᱚ᱾ ᱛᱮᱭᱟᱨ ᱵᱟᱲᱟᱭᱟᱠᱚ ᱟᱨ ᱯᱩᱴᱠᱟᱹ ᱠᱚᱠᱚ ᱞᱮᱴᱚ ᱵᱟᱲᱟ ᱠᱚᱜᱣᱟ᱾
ᱟᱪᱪᱷᱟ ᱟᱪᱪᱷᱟ ᱦᱮᱸ ᱛᱚ ᱜᱚᱢᱦᱟ ᱯᱚᱨᱚᱵᱽ ᱫᱚ᱾ ᱩᱱᱠᱩ ᱠᱚᱜᱮ ᱟᱨᱚ ᱜᱳᱢᱦᱟ ᱨᱮᱫᱚ ᱫᱚᱢᱮ ᱠᱚ ᱞᱟᱹᱭᱟ ᱨᱚᱠᱚᱡᱼᱼ ᱚ ᱜᱚᱸᱜᱷᱟ ᱠᱚᱠᱚ ᱞᱮᱴᱚ ᱯᱤᱴᱷᱟᱹ ᱠᱚᱣᱟ ᱩᱱᱠᱩ ᱜᱮᱼᱼ ᱟᱨ ᱛᱟᱞᱮ ᱠᱚᱠᱚ ᱯᱤᱴᱷᱟᱹᱭᱟ ᱫᱚᱢᱮ ᱜᱚᱢᱦᱟ ᱯᱚᱨᱚᱵᱽ ᱠᱚᱫᱚ ᱠᱚ ᱞᱟᱹᱭᱟ ᱾ ᱟᱪᱪᱷᱟ ᱟᱪᱪᱷᱟ ᱵᱷᱟᱜᱮ ᱜᱮ᱾
ᱟᱨ ᱱᱟᱦᱟᱜ ᱠᱚ ᱞᱟᱹᱭ ᱵᱟᱲᱟᱭᱟ ᱦᱟᱯᱲᱟᱢ ᱠᱚ ᱚᱱᱮ ᱦᱟᱯᱲᱟᱢ ᱠᱚ ᱟᱨ ᱡᱟᱸᱦᱟᱭ ᱵᱩᱲᱦᱤ ᱠᱚ ᱱᱟᱜ ᱢᱮᱱᱟᱜ ᱠᱚᱣᱟ
ᱦᱩᱸ ᱦᱩᱸ
ᱛᱟᱠᱚ ᱞᱟᱹᱭᱟᱠᱚ ᱡᱮ ᱜᱳᱢᱦᱟ ᱨᱮᱫᱚ ᱚᱱᱠᱟ ᱦᱮᱲᱦᱮᱫ ᱠᱟᱹᱢᱤ ᱠᱚ ᱟᱨ ᱵᱟᱹᱫᱽ ᱠᱚᱨᱮᱱᱟᱜ ᱡᱟᱦᱟᱱᱟᱜ ᱠᱟᱹᱢᱤ ᱠᱚᱫᱚ ᱵᱟᱝᱠᱚ ᱠᱟᱹᱢᱤᱭᱟ ᱟᱨ ᱪᱮᱫᱟ ᱠᱚ ᱡᱩᱫᱤ ᱠᱚ ᱚᱱᱠᱟ ᱠᱚ ᱠᱟᱹᱢᱤ ᱠᱚ ᱪᱟᱞᱟᱜᱼᱟ ᱪᱮᱛᱟ ᱠᱚ ᱞᱟᱹᱭᱟᱠᱚ ᱩᱱᱠᱩ ᱫᱚ ᱦᱟᱸᱜ ᱠᱚ ᱵᱤᱧᱩᱜ ᱟ ᱥᱮ ᱚᱠᱟ ᱞᱮᱠᱟ ᱠᱚ ᱞᱮᱭᱟ ᱚᱱᱮ ᱚᱱᱠᱟ ᱟᱸᱡᱚᱢ ᱵᱟᱲᱟ ᱦᱩᱭ ᱠᱟᱱᱟ ᱱᱟᱜ
ᱦᱮᱸ ᱦᱮᱸ ᱱᱚᱣᱟ ᱫᱚ ᱥᱟᱹᱨᱤᱜᱮ ᱱᱟᱜ ᱜᱚᱴᱟ ᱫᱤᱥᱚᱢ ᱜᱮ ᱱᱚᱝᱠᱟ ᱟᱸᱡᱚᱢ ᱦᱚᱸ ᱟᱸᱡᱚᱢ ᱵᱟᱲᱟ ᱦᱩᱭ ᱠᱟᱱᱟ ᱡᱮ ᱜᱚᱢᱦᱟ ᱯᱚᱨᱚᱵᱽ ᱨᱮᱫᱚ ᱠᱷᱮᱛ ᱠᱚ ᱵᱟᱹᱫᱽ ᱠᱚᱨᱮ ᱫᱚ ᱢᱟᱱᱮ ᱮᱸ ᱵᱟᱠᱚ ᱠᱟᱹᱢᱤᱭᱟ ᱟᱫᱚ ᱚᱱᱟ ᱠᱚᱜᱮ ᱦᱟᱸᱜ ᱩᱱ ᱯᱟᱹᱦᱤᱞ ᱦᱟᱯᱲᱟᱢ ᱠᱚ ᱚᱱᱠᱟ ᱜᱮᱠᱚ ᱢᱟᱱᱟᱣ ᱟᱹᱜᱩ ᱠᱟᱜ-ᱟ ᱾ ᱛᱟᱦᱚᱞᱮ ᱱᱮᱛᱟᱨ ᱦᱚᱸ ᱚᱱᱟᱜᱮ ᱪᱟᱞᱟᱜ ᱠᱟᱱ ᱜᱮᱭᱟ ᱟᱞᱮᱥᱮᱫ ᱨᱮᱫᱚ ᱢᱟᱱᱮ ᱵᱟᱝᱞᱮ ᱠᱟᱹᱢᱤ ᱵᱟᱲᱟᱭᱟ ᱵᱟᱹᱫᱽ ᱠᱚᱨᱮ ᱚᱱᱟ ᱫᱤᱱ ᱨᱮᱛᱮᱫ ᱫᱚ
ᱦᱩᱸ ᱟᱪᱪᱷᱟ ᱛᱟᱦᱚᱞᱮ ᱟᱯᱮ ᱦᱚᱸ ᱚᱱᱠᱟ ᱜᱮ ᱢᱟᱱᱮ ᱚᱱᱟ ᱫᱤᱱ ᱨᱮᱫᱚ ᱦᱟᱸᱜ ᱛᱟᱱᱮ ᱵᱟᱹᱫᱽ ᱠᱚᱨᱮ ᱵᱟᱯᱮ ᱠᱟᱹᱢᱤ ᱜᱮᱭᱟ᱾
ᱵᱟᱞᱮ ᱠᱟᱹᱢᱤ ᱜᱮᱭᱟ ᱚᱱᱟ ᱫᱤᱱ ᱫᱚ ᱥᱩᱫᱩ ᱚᱱᱟ ᱞᱮᱴᱚ ᱠᱚ ᱯᱤᱴᱷᱟᱹ ᱠᱚᱜᱮ ᱡᱚᱢ ᱵᱟᱲᱟ ᱦᱩᱭᱩᱜᱼᱟ ᱟᱫᱚ ᱪᱮᱫ ᱵᱟᱝ ᱠᱟᱹᱢᱤᱜᱼᱟ ᱛᱟᱨᱯᱚᱨ ᱚᱱᱟ ᱯᱚᱨᱮᱨ ᱫᱤᱱ ᱫᱚᱥᱟᱨ ᱫᱤᱱ ᱠᱚᱫᱚ ᱠᱟᱹᱢᱤ ᱠᱚᱫᱚ ᱜᱟᱱᱚᱜ ᱜᱮᱭᱟ ᱱᱟᱜ᱾
ᱟᱪᱪᱷᱟ ᱟᱪᱪᱷᱟ ᱟᱪᱪᱷᱟ ᱦᱮᱸ ᱦᱮᱸ ᱮᱠᱫᱚᱢ ᱮᱠᱫᱚᱢ
ᱱᱤᱛᱟᱹᱜ ᱫᱚ ᱫᱟᱠᱟ ᱠᱚᱯᱮ ᱡᱚᱢ ᱵᱟᱲᱟ ᱜᱚᱫ ᱠᱮᱜᱼᱟ?
ᱦᱮᱸ ᱫᱟᱠᱟ ᱠᱚᱫᱚᱞᱮ ᱡᱚᱢ ᱵᱟᱲᱟ ᱠᱟᱫᱟ ᱠᱤᱪᱷᱩ ᱞᱟᱦᱟ ᱜᱮ ᱾
ᱪᱮᱫ ᱠᱚ ᱛᱟᱦᱚᱞᱮ ᱩᱛᱩ ᱵᱟᱲᱟ ᱦᱩᱭ ᱞᱮᱱᱟ?
ᱟᱞᱮ ᱫᱚᱱᱟᱜ ᱚᱛᱩ ᱵᱚᱞᱛᱮ ᱫᱚ ᱢᱟᱱᱮ ᱛᱮᱦᱮᱧ ᱫᱚ ᱥᱮᱢᱚᱱ ᱚᱱᱠᱟ ᱵᱷᱟᱜᱤᱭᱟᱜ ᱫᱚ ᱵᱟᱝᱟ ᱫᱟᱹᱞ ᱟᱞᱩ ᱠᱚ ᱜᱮᱞᱮ ᱩᱛᱩ ᱠᱟᱫᱟ ᱦᱟᱸᱜ ᱾
ᱚᱱᱟ ᱴᱟᱜ ᱫᱤᱱ ᱫᱚ ᱟᱹᱭᱥᱟᱹ ᱡᱚᱢ ᱠᱚᱦᱚᱸ ᱚᱱᱠᱟ ᱫᱚ ᱵᱟᱝ ᱵᱷᱟᱜᱤ
ᱦᱮᱸ ᱵᱟᱝ ᱵᱷᱟᱹᱜᱤᱭᱟ ᱚᱱᱠᱟ ᱫᱚ ᱦᱮᱸ ᱮᱠᱫᱚᱢ ᱮᱠᱫᱚᱢ ᱟᱫᱚ ᱚᱱᱟᱛᱮ ᱛᱮᱦᱮᱧ ᱫᱚ ᱟᱞᱮ ᱞᱮ ᱵᱟᱝᱟ ᱛᱮᱦᱮ ᱫᱟᱹᱞ ᱠᱚ ᱟᱹᱞᱩ ᱠᱚ ᱱᱚᱣᱟ ᱠᱚ ᱵᱚ ᱩᱛᱩ ᱵᱟᱲᱟᱭᱟ ᱚᱱᱟ ᱜᱮ ᱩᱛᱩ ᱠᱟᱛᱮ ᱞᱮ ᱡᱚᱢ ᱵᱟᱲᱟ ᱠᱟᱜ ᱟᱞᱮ ᱥᱮᱱ ᱫᱚᱱᱟᱜ ᱫᱚᱢᱮ ᱚᱱᱠᱟ ᱜᱚᱫ ᱜᱚᱨᱚᱢ ᱜᱮ ᱵᱩᱡᱷᱟᱹᱜ ᱠᱟᱱ ᱛᱮ ᱵᱟᱭᱨᱮ ᱨᱮᱜᱮ ᱫᱩᱲᱵ ᱵᱟᱲᱟᱟᱣ ᱟᱠᱟᱱᱟ ᱡᱚᱛᱚ ᱜᱮ ᱾
ᱦᱩᱸ ᱱᱟᱯᱟᱭ ᱜᱮ ᱛᱟᱦᱚᱞᱮ
ᱦᱮᱸ ᱦᱮᱸ
ᱛᱟᱦᱞᱮ ᱚᱞ ᱯᱟᱲᱦᱟᱣ ᱵᱟᱲᱟ ᱠᱟᱫᱚ ᱦᱩᱭᱩᱜ ᱠᱟᱱᱟ ᱥᱮ ᱵᱟᱝᱟ?
ᱦᱮᱸ ᱦᱮᱸ ᱚᱞ ᱯᱟᱲᱦᱟᱣ ᱠᱚᱫᱚ ᱦᱟᱸᱜ ᱦᱩᱭᱩᱜ ᱠᱟᱱᱟ ᱦᱩᱭ ᱫᱚ᱾
ᱱᱤᱛᱚᱜ ᱫᱚ ᱚᱞ ᱯᱟᱲᱦᱟᱣ ᱦᱚᱸ ᱠᱟᱹᱴᱤᱡ ᱛᱟᱞᱟᱝ ᱞᱟᱹᱠᱛᱤ ᱫᱚ ᱞᱟᱹᱠᱛᱤ ᱜᱮᱭᱟ ᱮᱠᱵᱟᱨᱮ᱾
ᱦᱮᱸ ᱦᱮᱸ ᱮᱠᱫᱚᱢ ᱮᱠᱫᱚᱢ ᱡᱮ ᱚᱞ ᱯᱟᱲᱦᱟᱣ ᱠᱚᱫᱚ ᱢᱟᱱᱮ ᱢᱚᱴᱟ ᱢᱩᱴᱤ ᱡᱟᱦᱟᱱᱟᱜ ᱠᱤᱨᱤᱧ ᱟᱠᱷᱨᱤᱧ ᱠᱤ ᱵᱟᱝ ᱥᱚᱦᱚᱨ ᱵᱟᱡᱟᱨ ᱫᱟᱬᱟ ᱠᱚᱨᱛᱮ ᱜᱮᱞᱮ ᱠᱟᱹᱴᱤᱡ ᱫᱚ ᱚᱞ ᱯᱟᱲᱦᱟᱣ ᱫᱚ ᱥᱤᱠᱟᱹᱣ ᱦᱩᱭᱩᱜᱼᱟ ᱵᱟᱠᱷᱟᱱ ᱫᱚ ᱚᱞ ᱫᱟᱨᱟᱭ ᱛᱮᱜᱮ ᱱᱮᱛᱟᱨ ᱫᱚ ᱜᱚᱴᱟ ᱜᱟᱹᱰᱤ ᱜᱷᱚᱲᱟ ᱚᱞ ᱠᱚᱜ ᱠᱟᱱᱟ ᱛᱟᱦᱚᱞᱮ ᱵᱟᱢ ᱴᱷᱤᱠᱟᱹ ᱞᱮᱠᱷᱟᱱ ᱦᱟᱜ ᱚᱠᱟᱨᱮᱭ ᱪᱟᱞᱟᱣ ᱠᱟᱱᱟ ᱚᱱᱟ ᱦᱟᱜ ᱵᱟᱢ ᱵᱩᱡᱷᱟᱹᱣᱟ ᱛᱟᱦᱚᱞᱮ ᱚᱞ ᱫᱚ ᱠᱚᱢ ᱵᱮᱥᱤ ᱥᱮᱬᱟ ᱫᱚ ᱞᱟᱹᱠᱛᱤ ᱠᱟᱱ ᱜᱮ ᱡᱮ ᱴᱷᱤᱠᱟᱹ ᱞᱮᱠᱟ ᱡᱟᱦᱟᱸ ᱥᱮᱱ ᱥᱚᱦᱚᱨ ᱵᱟᱡᱟᱨ ᱪᱟᱞᱟᱣ ᱠᱟᱛᱮᱜ ᱡᱮᱢᱚᱱᱼᱼ ᱠᱚᱱᱚ ᱚᱥᱩᱵᱤᱫᱷᱟ ᱠᱚ ᱟᱞᱚ ᱦᱩᱭᱩᱜ ᱢᱟ ᱾
ᱦᱮᱸ᱾ ᱴᱷᱤᱠ ᱮᱠᱫᱚᱢ᱾ ᱚᱞ ᱯᱟᱲᱦᱟᱹᱣ ᱫᱚ ᱯᱩᱨᱟᱹ ᱮᱠᱵᱟᱨᱮ ᱞᱟᱹᱠᱛᱤ ᱠᱟᱱᱟ ᱾
ᱦᱮᱸ ᱦᱮᱸ ᱮᱠᱫᱚᱢ᱾ ᱟᱫᱚ ᱟᱵᱚᱣᱟᱜ ᱱᱚᱣᱟ ᱟᱭᱳ ᱟᱲᱟᱝ ᱛᱮ ᱚᱞ ᱯᱟᱲᱦᱟᱣ ᱜᱳᱴᱟ ᱫᱤᱥᱚᱢ ᱯᱟᱥᱱᱟᱣ ᱞᱮᱱᱠᱷᱟᱱ ᱟᱨᱦᱚᱸ ᱟᱹᱰᱤ ᱡᱳᱨ ᱱᱟᱯᱟᱭ ᱠᱚᱜ ᱜᱮᱭᱟ ᱾
ᱦᱩᱸ ᱛᱟᱦᱞᱮ ᱨᱮᱱᱟᱜ ᱛᱚᱵᱮ ᱟᱵᱚᱣᱟᱜ ᱥᱟᱱᱛᱟᱞᱤ ᱢᱤᱰᱤᱭᱟᱢ ᱛᱮᱜᱮᱢ ᱯᱟᱲᱦᱟᱜ ᱠᱟᱱᱟ ᱛᱟᱦᱚᱞᱮ?
ᱦᱮᱸ ᱦᱮᱸ ᱟᱵᱚᱣᱟᱜ ᱥᱟᱱᱛᱟᱞᱤ ᱢᱤᱰᱤᱭᱟᱢ ᱛᱮᱜᱤᱧ ᱯᱟᱲᱦᱟᱜ ᱠᱟᱱᱟ ᱾ ᱡᱮ ᱟᱞᱮ ᱱᱚᱣᱟ ᱠᱚᱨᱮ ᱫᱚ ᱠᱚᱢ ᱵᱮᱥᱤ ᱢᱟᱱᱮ ᱱᱚᱣᱟ ᱥᱟᱱᱛᱟᱞᱤ ᱢᱤᱰᱤᱭᱟᱢ ᱤᱥᱠᱩᱞ ᱜᱮ ᱵᱟᱝ ᱠᱚᱞᱮᱡᱽ ᱠᱚᱫᱚ ᱦᱟᱸᱜ ᱢᱮᱱᱟᱜ ᱵᱟᱲ ᱜᱮᱭᱟ ᱟᱫᱚᱼᱼ ᱤᱧ ᱟᱥᱟᱭᱟᱹᱧ ᱡᱮ ᱜᱚᱴᱟ ᱫᱤᱥᱚᱢ ᱯᱟᱥᱱᱟᱣ ᱞᱮᱱᱠᱷᱟᱱ ᱛᱟᱦᱞᱮ ᱟᱵᱚᱨᱮᱱ ᱥᱟᱱᱛᱟᱲ ᱜᱤᱫᱽᱨᱟᱹ ᱠᱚ ᱚᱱᱟᱨᱮ ᱯᱟᱲᱦᱟᱣ ᱞᱟᱹᱜᱤᱫ ᱠᱳᱱᱳ ᱚᱥᱩᱵᱤᱫᱷᱟ ᱟᱞᱚ ᱦᱩᱭᱩᱜ ᱛᱟᱠᱟ ᱢᱟᱼᱼ ᱛᱟᱦᱚᱞᱮ ᱵᱷᱟᱜᱮ ᱦᱩᱭᱩᱜᱼᱟ ᱜᱚᱴᱟ ᱫᱤᱥᱚᱢ ᱯᱟᱥᱱᱟᱣ ᱞᱮᱱᱠᱷᱟᱱ ᱾
ᱱᱟᱯᱟᱭ ᱠᱟᱛᱷᱟ ᱜᱮ ᱛᱟᱦᱞᱮ ᱟᱹᱰᱤ ᱵᱮᱥ ᱠᱟᱛᱷᱟᱢ ᱢᱮᱱ ᱟᱠᱟᱜᱼᱟ ᱾
ᱦᱮᱸ᱾ ᱛᱟᱦᱚᱞᱮ ᱟᱵᱤᱱ ᱫᱚ ᱛᱟᱦᱚᱞᱮ ᱚᱱᱠᱟ ᱯᱟᱲᱦᱟᱣ ᱠᱚᱫᱚ ᱦᱩᱭ ᱵᱟᱲᱟᱜ ᱠᱟᱱᱟ ᱥᱮ ᱵᱟᱝ?
ᱦᱮᱸ ᱦᱩᱭ ᱫᱚ ᱦᱩᱭ ᱵᱟᱲᱟ ᱦᱩᱭ ᱟᱠᱟᱱᱟ ᱾
ᱦᱮᱸ ᱟᱪᱪᱷᱟ ᱟᱪᱪᱷᱟ᱾ ᱛᱟᱦᱞᱮ ᱟᱹᱵᱤᱱ ᱫᱚ ᱱᱚᱜ ᱱᱚᱝᱠᱟ ᱟᱭᱳ ᱟᱲᱟᱝ ᱛᱮᱵᱤᱱ ᱯᱟᱲᱦᱟᱜ ᱠᱟᱱᱟ ᱥᱮ ᱟᱨᱦᱚ ᱱᱚᱝᱠᱟ ᱦᱤᱱᱫᱤ ᱤᱝᱞᱤᱥᱼᱼ ᱵᱟᱝᱞᱟ ᱠᱚ ᱢᱮᱱᱟᱜᱼᱟ ᱚᱱᱟ ᱠᱚᱛᱮ ᱜᱮᱵᱤᱱ ᱯᱟᱲᱦᱟᱣ ᱵᱟᱲᱟᱜ ᱠᱟᱱᱟ?
ᱱᱚᱣᱟ ᱟᱭᱳ ᱟᱲᱟᱝ ᱛᱮᱜᱮ ᱱᱤᱛᱚᱜ ᱫᱚ ᱵᱚᱨᱛᱚᱢᱟᱱ ᱫᱚ ᱯᱟᱲᱦᱟᱣ ᱵᱟᱲᱟ ᱦᱩᱭᱩᱜ ᱠᱟᱱᱟ ᱮᱢᱮ ᱠᱚ ᱱᱷᱟᱜ ᱠᱚᱢᱯᱞᱤᱴ ᱦᱩᱭᱩ ᱟᱠᱟᱱᱟ ᱟᱫᱚ ᱚᱱᱠᱟ ᱵᱤᱭᱮᱰ ᱠᱚᱞᱮᱡᱽ ᱢᱟ ᱦᱟᱜ ᱵᱟᱝ ᱪᱟᱹᱞᱩ ᱟᱠᱟᱱᱟ ᱛᱚ ᱟᱫᱚ ᱠᱟᱹᱴᱤᱡ ᱛᱟᱞᱟᱝ ᱱᱤᱛᱚᱜ ᱫᱚ ᱜᱤᱫᱽᱨᱟᱹ ᱠᱚᱜᱮ ᱴᱤᱭᱩᱥᱚᱱ ᱠᱚ ᱯᱟᱲᱦᱟᱣ ᱵᱟᱲᱟ ᱦᱩᱭᱩᱜ ᱠᱟᱱᱟ ᱾
ᱟᱪᱪᱷᱟ ᱦᱮᱸ᱾ ᱢᱟᱱᱮ ᱯᱟᱲᱦᱟᱣ ᱞᱮᱱᱠᱷᱟᱱ ᱫᱚ ᱱᱟᱦᱜ ᱟᱹᱰᱤᱜᱟᱱ ᱟᱥᱟ ᱠᱩᱠᱢᱩ ᱢᱟ ᱛᱟᱦᱮᱱ ᱜᱮᱭᱟ᱾ ᱯᱟᱲᱦᱟᱣ ᱠᱟᱛᱮ ᱡᱮ ᱵᱷᱟᱹᱜᱤ ᱧᱚᱜ ᱯᱟᱲᱦᱟᱣ ᱦᱩᱭᱩᱜᱼᱟ ᱡᱟᱸᱦᱟᱱᱟᱜ ᱧᱟᱢ ᱠᱤ ᱵᱟ ᱵᱟᱝ ᱨᱮᱦᱚ ᱡᱮ ᱱᱤᱡᱮ ᱵᱩᱫᱽᱫᱷᱤ ᱨᱮᱦᱚᱸ ᱟᱹᱠᱤᱞ ᱜᱮᱭᱟᱱ ᱦᱚᱸ ᱠᱟᱹᱴᱤᱡ ᱟᱨᱡᱟᱣ ᱞᱟᱹᱜᱤᱫ ᱫᱚ ᱢᱟᱱᱮ ᱜᱤᱫᱽᱨᱟᱹ ᱠᱚ ᱡᱩᱫᱤ ᱵᱮᱱ ᱯᱟᱲᱦᱟᱣᱮᱫ ᱠᱚᱣᱟ ᱴᱷᱤᱠ, ᱛᱟᱦᱚᱞᱮ ᱟᱹᱰᱤ ᱵᱷᱟᱹᱜᱤ ᱠᱟᱛᱷᱟ ᱠᱟᱱ ᱜᱮᱭᱟ ᱚᱱᱟ ᱦᱚᱸ। ᱦᱮᱸ ᱟᱪᱪᱷᱟ ᱟᱪᱪᱷᱟ।
ᱛᱚᱵᱮ ᱟᱯᱮ ᱥᱮᱱ ᱫᱚ ᱚᱱᱠᱟ ᱵᱟᱯᱞᱟ ᱠᱚ ᱱᱤᱭᱟᱹ ᱚᱠᱛᱚ ᱦᱩᱭ ᱵᱟᱲᱟᱜ ᱜᱮᱭᱟ ᱥᱮ ᱵᱟᱝᱟ?
ᱦᱩᱸ᱾ ᱦᱮᱸᱦᱮᱸ ᱟᱞᱮ ᱥᱮᱱ ᱫᱚ ᱵᱟᱯᱞᱟ ᱠᱚᱫᱚ ᱯᱷᱟᱹᱜᱩᱱ ᱵᱚᱸᱜᱟ ᱟᱱᱟ ᱩᱱᱜᱮ ᱵᱮᱥᱤ ᱧᱚᱜ ᱫᱚ ᱦᱩᱭᱩᱜ ᱜᱮᱭᱟ। ᱟᱨ ᱱᱤᱭᱟᱹ ᱚᱠᱛᱚ ᱱᱮᱛᱟᱨ ᱫᱚ ᱴᱩᱠ ᱴᱷᱟᱠ ᱧᱮᱞ ᱫᱚ ᱧᱮᱞ ᱵᱟᱲᱟ ᱦᱩᱭᱩᱜ ᱠᱟᱱᱟ ᱵᱟᱯᱞᱟ ᱠᱚ।
ᱦᱩᱸ- ᱟᱫᱚ ᱚᱠᱟ ᱚᱠᱟᱞᱮᱠᱟᱭ ᱢᱟᱱᱮ ᱥᱚᱢᱚᱭᱚᱜ ᱠᱟᱱᱟ ᱚᱱᱠᱟᱜᱮ ᱱᱟᱜᱼ ᱦᱮᱸ। ᱵᱟᱯᱞᱟᱜ ᱠᱟᱱᱟ ᱠᱚ ᱛᱚ।
ᱦᱮᱸ ᱦᱮᱸ ᱚᱱᱠᱟᱹ ᱜᱮ ᱢᱟᱱᱮ ᱚᱠᱚᱭ ᱪᱮᱫᱠᱟ ᱱᱟᱜ ᱞᱮ ᱡᱚᱜᱟᱲ ᱫᱟ ᱟᱨ ᱯᱟᱹᱦᱤᱞ ᱞᱮᱠᱟ ᱫᱚᱠᱚ ᱞᱟᱹᱭᱟ ᱡᱮ ᱯᱷᱟᱹᱜᱩᱱ ᱵᱚᱸᱜᱟ ᱨᱮᱜᱮ ᱵᱟᱯᱞᱟ ᱫᱚ ᱢᱟᱱᱮ ᱵᱷᱟᱹᱜᱤᱭᱟ।
ᱦᱳᱭ,
ᱩᱱᱜᱮ ᱡᱟᱶᱟᱭ ᱵᱟᱹᱦᱩ ᱠᱚ ᱧᱮᱯᱮᱞ ᱠᱚᱣᱟ ᱩᱱᱜᱮ ᱡᱟᱶᱟᱭ ᱵᱟᱹᱦᱩ ᱢᱟᱱᱮ ᱥᱟᱨ ᱥᱟᱹᱜᱩᱱ ᱢᱟᱱᱮ ᱩᱱᱜᱮ ᱢᱟᱱᱮ ᱞᱟᱹᱭᱟᱠᱚ ᱢᱟᱱᱮ ᱵᱟᱯᱞᱟ ᱨᱮᱱᱟᱜ ᱢᱤᱫᱴᱟᱹᱝ ᱵᱷᱟᱹᱜᱤ ᱫᱤᱱ ᱠᱟᱱᱟ। ᱛᱟᱦᱞᱮ, ᱱᱮᱛᱟᱨ ᱫᱚ ᱚᱠᱚᱭ ᱪᱮᱜ ᱞᱮᱠᱟᱭ ᱡᱚᱜᱟᱣ ᱫᱟᱲᱮᱭᱟᱜ ᱠᱟᱱᱟ ᱪᱮᱫ ᱞᱮᱠᱟᱭ ᱥᱟᱯᱲᱟᱣ ᱫᱟᱲᱮᱭᱟᱜ ᱠᱟᱱᱟ ᱛᱟᱦᱟᱞᱮ ᱚᱱᱠᱟᱜᱮ ᱵᱟᱯᱞᱟ ᱫᱚᱭ ᱫᱤᱱ ᱠᱟᱜ ᱠᱟᱱᱟ। ᱚᱱᱮ ᱩᱱᱫᱤᱱ ᱞᱮᱠᱟ ᱜᱮ ᱯᱟᱹᱦᱞᱟ ᱨᱟᱭᱱᱤᱛᱤ ᱥᱮ ᱢᱟᱱᱮ ᱩᱱᱫᱤᱱ ᱯᱟᱹᱦᱤᱞ ᱨᱟᱭ ᱪᱮᱫᱞᱮᱠᱟ ᱢᱮᱱᱟᱜᱼᱟ ᱚᱱᱠᱟ ᱫᱚ ᱱᱟᱜ ᱩᱱᱟᱹᱜ ᱫᱚ ᱵᱟᱝ ᱧᱮᱞ ᱟᱹᱜᱩ ᱱᱟᱣᱟ ᱱᱟᱣᱟ ᱨᱟᱭ ᱱᱤᱛ ᱫᱚ ᱪᱟᱹᱞᱩᱜ ।
ᱦᱩᱸ।
ᱦᱮᱸᱻ,
ᱟᱨ ᱱᱤᱛᱚᱜ ᱦᱚᱛᱚ ᱧᱮᱞᱚᱜ ᱠᱟᱱᱟ ᱛᱚ ᱵᱟᱹᱭ ᱵᱟᱹᱭ ᱛᱮ ᱱᱟᱜ ᱟᱨᱦᱚ, ᱢᱟᱱᱮ ᱚᱨᱠᱮᱥᱴᱟᱨ ᱠᱚ ᱟᱹᱰᱤ ᱠᱤᱪᱷᱩ ᱠᱚ ᱪᱟᱹᱞᱩ ᱤᱫᱤᱭᱮᱫᱟ ᱠᱚ ᱟᱨᱦᱚᱸ।
ᱦᱮᱸ ᱦᱮᱸ ᱵᱟᱹᱭ ᱵᱟᱹᱭ ᱛᱮ ᱚᱱᱮ ᱚᱨᱠᱮᱥᱴᱨᱟ ᱯᱨᱳᱜᱨᱟᱢ ᱠᱚ ᱫᱚᱢᱮ ᱜᱮ ᱦᱩᱭ ᱵᱟᱲᱟ ᱤᱫᱤᱜ ᱠᱟᱱᱟ। ᱜᱚᱴᱟ ᱫᱤᱥᱚᱢ ᱜᱮ ᱢᱟᱱᱮ ᱱᱚᱣᱟ ᱫᱚ ᱩ ᱟᱸᱡᱚᱢ ᱵᱟᱲᱟᱜ ᱟᱫᱚ ᱛᱟᱦᱞᱮ ᱚᱱᱟ। ᱚᱨᱠᱮᱥᱴᱟᱨ ᱯᱨᱳᱜᱨᱟᱢ ᱤᱫᱤ ᱛᱮ ᱟᱹᱵᱤᱱ ᱱᱚᱣᱟ ᱦᱩᱭᱩᱜ ᱞᱟᱹᱠᱛᱤ ᱥᱮ ᱵᱟᱝᱟ ᱚᱱᱟ ᱤᱫᱤ ᱠᱟᱛ ᱛᱮ ᱠᱟᱹᱴᱤᱡ ᱵᱤᱱ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ।
ᱪᱮᱫ ᱫᱩᱧ ᱞᱟᱹᱭᱟ ᱟᱫᱚ ᱱᱚᱣᱟ ᱨᱮᱫᱚ ᱡᱮᱢᱚᱱ, ᱦᱳᱭ ᱫᱚ ᱦᱩᱭ ᱫᱚ ᱞᱟᱹᱠᱛᱤ ᱫᱚ ᱴᱷᱤᱠ ᱜᱮᱭᱟ ᱟᱫᱚ ᱚᱱᱮ ᱚᱱᱠᱟ ᱡᱟᱦᱟᱸ ᱚᱠᱟ ᱠᱚ ᱨᱮ ᱡᱮᱢᱚᱱ ᱛᱤᱨᱤᱥᱮ ᱡᱩᱱ᱾ ᱫᱤᱱ ᱠᱚᱨᱮᱫ ᱫᱚ ᱡᱟᱛᱮ ᱵᱟᱝ ᱦᱳᱭ ᱞᱮᱱ ᱠᱷᱟᱱ ᱫᱚ ᱱᱟᱯᱟᱭ ᱫᱚ ᱱᱟᱯᱟᱭᱚᱜᱼᱟ।
ᱟᱪᱪᱷᱟ ᱟᱪᱪᱷᱟ ᱟᱪᱪᱷᱟ ᱦᱮᱸ ᱦᱮᱸ ᱮᱠᱫᱚᱢ ᱮᱠᱫᱟᱢ ᱟᱹᱰᱤ
ᱜᱮ ᱮᱠᱵᱟᱨᱮ,
ᱦᱮᱸ ᱦᱮᱸ ᱟᱹᱰᱤ ᱵᱷᱟᱜᱤ ᱵᱤᱱ ᱞᱟᱹᱭ ᱠᱟᱫᱟ ᱦᱮᱸ ᱱᱚᱶᱟ ᱠᱚᱫᱚ ᱩᱪᱤᱛ ᱫᱚ ᱩᱪᱤᱛ᱾ ᱜᱮᱭᱟ ᱱᱚᱣᱟ ᱦᱩᱞ ᱢᱟᱦᱟ ᱫᱤᱱ ᱠᱚᱨᱮ ᱯᱨᱳᱜᱨᱟᱢ ᱡᱟᱛᱨᱟ ᱚᱱᱟ ᱫᱚ ᱦᱩᱭᱩᱜ ᱫᱚ ᱮᱠᱫᱚᱢ ᱞᱟᱠ ᱛᱤ ᱫᱚ ᱵᱟᱹᱱᱩᱜ ᱟᱱᱤᱡ ᱟᱨᱦᱚᱸ ᱟᱹᱞᱤᱧ ᱫᱚ ᱦᱟᱸᱜ ᱢᱤᱫ ᱫᱟᱣ ᱢᱟᱱᱮ ᱞᱤᱧ ᱞᱟᱹᱭᱟ ᱡᱮ ᱮ ᱯᱨᱳᱜᱨᱟᱢ ᱠᱚᱨᱮᱜ ᱢᱟᱱᱮ, ᱥᱤᱧ ᱵᱮᱲᱟ ᱠᱚ ᱫᱚᱢᱮ ᱦᱩᱭᱩᱜ ᱢᱟᱱᱮ ᱧᱤᱫᱟᱹ ᱵᱮᱲᱟ ᱫᱚᱢᱮ ᱦᱩᱭ ᱵᱟᱲᱟᱜᱼᱟ᱾
ᱦᱩᱸ,
ᱟᱫᱚ ᱛᱟᱦᱚᱞᱮ ᱩᱱᱟᱹᱜ ᱧᱤᱫᱟᱹ ᱵᱮᱲᱟ ᱦᱩᱭ ᱠᱤ ᱢᱟᱱᱮ ᱟᱵᱤᱱ ᱯᱚᱠᱠᱷᱮᱛᱮ ᱢᱟᱱᱮ ᱵᱷᱟᱜᱮᱭᱟ ᱠᱤ ᱡᱮ ᱧᱤᱫᱟᱹ ᱵᱮᱲᱟ ᱚᱱᱠᱟ, ᱯᱨᱳᱜᱨᱟᱢ ᱦᱩᱭ ᱦᱩᱭ ᱞᱮᱱᱠᱷᱟᱱ ᱵᱷᱟᱜᱮᱭᱟ ᱥᱮ ᱥᱤᱧ ᱵᱮᱲᱟ ᱯᱨᱳᱜᱨᱟᱢ ᱚᱱᱠᱟ ᱦᱩᱭ ᱞᱮᱱᱠᱷᱟᱱ ᱵᱷᱟᱜᱤᱭᱟ?
ᱥᱤᱧ ᱵᱮᱲᱟ ᱟᱨ ᱧᱤᱫᱟᱹ ᱵᱮᱲᱟ ᱨᱮᱦᱚᱸ ᱟᱫᱚ, ᱚᱠᱚᱭ ᱚᱠᱟ ᱟᱠᱟᱭ ᱠᱚᱨᱟᱣ ᱦᱚᱪᱚᱭᱟ ᱚᱱᱟᱫᱚ, ᱚᱱᱟ ᱫᱚ ᱱᱤᱡᱮ ᱴᱷᱮᱱᱜᱮ ᱰᱤᱯᱷᱮᱱᱰ ᱫᱚ ᱠᱚᱨᱟᱣ-ᱟᱭ ᱦᱮ। ᱡᱩᱫᱤᱢ ᱢᱚᱱᱮᱭᱟ ᱧᱤᱫᱟᱹ ᱦᱚᱸᱢ ᱠᱚᱨᱟᱣ ᱫᱟᱲᱮᱭᱟᱜᱼᱟ ᱥᱤᱧ ᱦᱚᱢ ᱠᱚᱨᱟᱣ ᱫᱟᱲᱮᱭᱟᱜᱼᱟ ᱧᱤᱫᱟᱹ ᱫᱚ ᱦᱟᱸᱜ ᱟᱫᱚ ᱱᱟᱜ ᱢᱟᱱᱮ ᱢᱟᱱᱮ ᱚᱠᱟ ᱞᱮᱠᱟ